ᱦᱮᱞᱳ
ᱦᱮᱞᱳ ᱡᱚᱦᱟᱨ ᱜᱮ
ᱦᱮᱸ ᱡᱚᱦᱟᱨ ᱜᱮ
ᱟᱨ ᱪᱮᱫ ᱞᱮᱠᱟ ᱢᱮᱱᱟᱜ ᱵᱤᱱᱟ?
ᱟᱯᱟᱛᱚᱛᱚ ᱱᱟᱯᱟᱭ ᱜᱮ ᱢᱮᱱᱟᱜ ᱟᱠᱟᱫ ᱞᱤᱧᱟᱹ ᱱᱤᱛᱚᱜ ᱫᱚ ᱦᱚᱲᱢᱚ ᱡᱤᱣᱤ ᱠᱚ ᱟᱫᱚ ᱯᱚᱨᱮᱛᱮ ᱦᱟᱸᱜ ᱪᱮᱫ ᱪᱤᱠᱟᱹ ᱧᱮᱞ ᱠᱚᱨᱟᱣ ᱫᱚ ᱵᱟᱹᱱᱩᱜᱼᱟ ᱛᱚ᱾ ᱱᱤᱛᱚᱜ ᱫᱚ ᱱᱟᱯᱟᱭ ᱜᱮ ᱢᱮᱱᱟᱜ ᱟᱠᱟᱜ ᱞᱤᱧᱟ, ᱟᱵᱤᱱ ᱚᱠᱟ ᱞᱮᱠᱟ ᱢᱮᱱᱟᱜ ᱠᱟᱜ ᱵᱤᱱᱟ?
ᱦᱮᱸ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ, ᱟᱸ ᱚᱲᱟᱜ, ᱚᱲᱟᱜ ᱦᱚᱲ ᱠᱚᱫᱚ?
ᱚᱲᱟᱜ ᱦᱚᱲ ᱦᱚ ᱱᱟᱯᱟᱭ ᱜᱮ ᱢᱮᱱᱟᱜ ᱟᱠᱟᱜ ᱠᱚᱣᱟ, ᱟᱨ ᱟᱯᱮ ᱨᱮᱱ?
ᱟᱞᱮ ᱨᱮᱱ ᱦᱚᱸ ᱱᱟᱯᱟᱭ ᱜᱮ ᱢᱮᱱᱟᱜ
ᱟᱪᱪᱷᱟ ᱡᱟᱭᱦᱳᱠ ᱱᱟᱯᱟᱭ ᱛᱟᱦᱮᱸ ᱞᱮᱱᱠᱷᱟᱱ ᱜᱮ ᱵᱷᱟᱜᱤ ᱦᱮᱸ ᱥᱮ ᱵᱟᱝ?
ᱦᱮᱸ ᱦᱮᱸ᱾
ᱦᱚᱲᱢᱚ ᱡᱤᱣᱤ ᱱᱟᱯᱟᱭ ᱵᱟᱝ ᱛᱟᱦᱮᱸ ᱞᱮᱠᱷᱟᱡ ᱫᱚ ᱮᱸ ᱚᱠᱟ ᱨᱮᱫᱚ ᱵᱷᱟᱜᱮᱢ ᱛᱟᱦᱮᱸᱱᱟ ᱥᱮᱛᱟᱜ ᱦᱚᱸ ᱵᱟᱢ ᱠᱟᱢᱤ ᱫᱟᱲᱮᱭᱟᱜᱼᱟ᱾
ᱦᱮᱸ ᱦᱮᱸ᱾
ᱟᱫᱚ ᱪᱮᱫ ᱠᱚᱵᱤᱱ ᱠᱟᱹᱢᱤ ᱵᱟᱲᱟᱭᱫᱟ?
ᱟᱨ ᱪᱮᱫ ᱱᱤᱛᱳᱜ ᱫᱚ ᱵᱚᱨᱛᱚᱢᱟᱱ ᱚᱲᱟᱜ ᱨᱮᱜᱮ ᱢᱮᱱᱟᱜ ᱟᱠᱟᱫ ᱞᱤᱧᱟ᱾
, ᱡᱟᱭᱦᱳᱠ᱾
ᱟᱯᱮ ᱥᱮᱱ ᱫᱚ, ᱟᱸ ᱪᱟᱥ ᱵᱟᱥ ᱠᱚ ᱪᱮᱫ ᱞᱮᱠᱟ?
ᱪᱟᱥ ᱵᱟᱥ ᱠᱚᱫᱚ ᱦᱟᱸᱜ ᱦᱟ ᱯᱮ ᱠᱟᱹᱴᱤᱡ ᱛᱟᱭᱚᱢ ᱧᱚᱜ ᱜᱮᱭᱟ ᱠᱟᱨᱚᱱ, ᱫᱟᱜ ᱠᱚ ᱚᱝᱠᱟ ᱵᱟᱹᱱᱩᱜᱼᱟ ᱛᱚ ᱟᱨ ᱪᱟᱨᱟ ᱠᱚᱦᱚᱸ ᱟᱣᱨᱤ ᱦᱟᱨᱟᱜᱼᱟ᱾
ᱟᱪᱪᱷᱟ ᱟᱪᱪᱷᱟ ᱟᱫᱚ ᱚᱸ ᱵᱟᱭ ᱫᱟᱜ ᱮᱫᱟ ᱛᱚᱵᱮ?
ᱫᱟᱜ ᱫᱚ, ᱫᱟᱜ ᱫᱚ ᱫᱟᱜ ᱮᱫᱟ ᱟᱫᱚ ᱚᱝᱠᱟ ᱫᱟᱜ ᱫᱚ ᱵᱟᱝ ᱡᱟᱦᱟᱸ ᱫᱚ ᱠᱟᱢᱤᱱᱨᱮ ᱞᱟᱜᱟᱜ ᱞᱮᱠᱟ᱾
ᱟᱪᱪᱷᱟ ᱟᱪᱪᱷᱟ᱾
ᱦᱮᱸ, ᱟᱫᱚ ᱟᱯᱮ ᱥᱮᱫ ᱫᱚ ᱛᱤᱱᱟᱹᱜ ᱥᱟᱺᱜᱤᱧ ᱪᱟᱥ ᱠᱟᱹᱢᱤ ᱠᱚᱫᱚ?
ᱟᱞᱮ ᱥᱮᱱ ᱫᱚ ᱟᱹᱰᱤ ᱞᱟᱦᱟ ᱠᱟᱱᱟ᱾ ᱟᱹᱰᱤ ᱡᱳᱨᱜᱮ ᱞᱟᱦᱟ ᱡᱳᱨᱥᱳᱨ ᱠᱚ ᱪᱷᱩᱴᱟᱹᱣ ᱟᱠᱟᱱᱟ᱾ ᱟᱫᱚ ᱜᱟᱦᱤᱨ ᱨᱮᱱᱟᱜ ᱜᱮ, ᱟᱸ ᱜᱷᱩᱴᱩ ᱠᱚᱫᱚ ᱢᱮᱱᱟᱜ ᱜᱮᱭᱟ᱾
ᱟᱪᱪᱷᱟ ᱟᱪᱪᱷᱟ ᱵᱷᱟᱜᱮ ᱜᱮ, ᱟᱯᱮ ᱥᱮᱫ ᱫᱚ ᱠᱟᱥ ᱥᱮᱨᱢᱟ ᱡᱟᱹᱲᱤ ᱵᱷᱚᱨᱥᱟ ᱜᱮ ᱥᱮ ᱚᱝᱠᱟ ᱟᱨᱚ ᱮᱴᱟᱜ ᱠᱮᱱᱮᱞ ᱠᱚ ᱫᱟᱜ ᱢᱮᱱᱟᱜᱼᱟ?
ᱦᱮᱸ, ᱥᱮᱨᱢᱟ ᱡᱟᱹᱲᱤ ᱜᱮ ᱟᱸᱰ ᱦᱩᱭᱩᱜ ᱠᱟᱱᱟ, ᱫᱚᱥ ᱫᱤᱱ ᱜᱟᱱ ᱦᱩᱭᱩᱜ ᱠᱟᱱᱟ᱾ ᱫᱤᱞᱤ ᱜᱮ ᱫᱟᱜ ᱟᱞ
ᱟᱸᱪᱪᱷᱟ, ᱟᱸᱪᱪᱷᱟ-ᱪᱷᱟ᱾ ᱵᱷᱟᱜᱤ ᱜᱮ ᱛᱟᱞᱮ ᱟᱯᱮᱥᱮᱫ ᱫᱚ ᱢᱟᱱᱮ ᱮᱸ ᱪᱮᱜ ᱠᱟ ᱫᱤᱥᱚᱢ, ᱢᱟᱱᱮ ᱵᱤᱨ ᱠᱚ ᱢᱮᱱᱟᱜᱼᱟ ᱟᱥᱮ ᱵᱟᱝ?
ᱦᱮᱸ, ᱟᱞᱮ ᱫᱟᱹ ᱵᱤᱨ ᱟᱸ ᱰᱟᱹᱦᱤ, ᱫᱷᱤᱨᱤ ᱫᱤᱥᱚᱢ᱾
ᱟᱪᱪᱷᱟ-ᱪᱷᱟ, ᱵᱟᱜᱮ ᱜᱮ ᱛᱷᱟᱞᱮ ᱩᱸ ᱯᱷᱩᱴᱠᱟᱹ ᱠᱚ ᱚᱢᱚᱱᱚᱜ ᱠᱟᱱᱟ ᱥᱮ ᱵᱟᱝ?
ᱦᱮᱸ, ᱠᱷᱩᱵ ᱠᱚ ᱚᱢᱚᱱᱚᱜ ᱠᱟᱱᱟ᱾
ᱟᱪᱪᱷᱟ-ᱟᱪᱪᱷᱟ, ᱵᱷᱟᱹᱜᱤ ᱜᱮ᱾
ᱟᱸᱨ ᱟᱯᱮ ᱥᱮᱱ ᱫᱚ?
ᱟᱞᱮ ᱦᱚᱸ ᱵᱤᱫ ᱫᱤᱥᱚᱢ ᱜᱮ ᱠᱟᱱᱟᱞᱮ᱾ ᱵᱟᱲᱜᱮ ᱨᱮᱜᱮ ᱵᱤᱨ ᱱᱚᱜᱼᱚ ᱚᱲᱟᱜ ᱩᱱᱩᱱ ᱛᱮ ᱨᱮᱜᱮ ᱵᱤᱨ ᱟᱨᱠᱤ ᱦᱳᱭ᱾
ᱟᱸᱪᱪᱷᱟ-ᱪᱷᱟ, ᱚᱝᱠᱟ ᱢᱟ ᱚᱲᱟᱜ ᱟᱸ ᱵᱤᱨ ᱥᱩᱨ ᱨᱮ ᱚᱲᱟᱜ ᱢᱟ ᱵᱚᱛᱚᱨᱟᱱ ᱜᱮ ᱵᱩᱡᱷᱟᱹᱜᱼᱟ ᱟᱨᱠᱤ ᱩᱝᱠᱩ ᱵᱤᱨ ᱨᱮ ᱡᱤᱭᱟᱹᱞᱤ ᱠᱚ ᱢᱮᱱᱟᱜ ᱠᱚᱣᱟ ᱢᱟᱨᱟᱝ-ᱢᱟᱨᱟᱝ ᱠᱚ ᱩᱸ ᱚᱝᱠᱟ ᱢᱟ ᱚᱲᱟᱜ ᱠᱚ-ᱠᱚ ᱦᱤᱡᱩᱜᱼᱟ!
ᱩᱸ ᱵᱟ-ᱵᱟ ᱟᱞᱮ ᱥᱮ ᱮᱫᱚᱢ ᱠᱷᱟ ᱫᱚ ᱦᱟᱸᱜ ᱵᱟᱹᱱᱩᱜ ᱠᱟ ᱡᱟᱦᱟᱸ ᱵᱮᱱ ᱞᱟᱹᱭ ᱫᱟ, ᱮ ᱡᱮᱢᱚᱱ ᱦᱟᱹᱛᱤ ᱵᱚᱛᱚᱨ ᱟ ᱛᱤ ᱠᱚᱫᱚ ᱫᱟᱞᱮ ᱥᱮᱫ ᱫᱚ ᱵᱟᱱᱩᱜᱼᱚᱸ, ᱟᱞᱮ ᱥᱮᱫ ᱫᱚ ᱵᱟᱠᱚ ᱡᱩᱜ ᱜᱮᱭᱟ ᱦᱟᱛᱷᱤ ᱠᱚᱫᱚ᱾
ᱟᱸᱪᱪᱷᱟ, ᱦᱮᱸ, ᱟᱞᱮᱭᱟᱜ ᱦᱚᱸ ᱵᱤᱨ ᱢᱮᱱᱟᱜᱼᱟ ᱡᱮ ᱟᱫᱚ. ᱠᱟᱹᱴᱤᱜ ᱥᱟᱸᱜᱤᱱ ᱜᱮᱭᱟ ᱱᱚᱝᱠᱟ ᱮᱠ ᱠᱤᱞᱳᱢᱤᱴᱟᱨ ᱜᱟᱱ ᱦᱩᱭᱩᱜᱼᱟ, ᱪᱟᱞᱟᱣ ᱦᱩᱭᱩᱜᱼᱟ᱾ ᱟᱱᱚᱯ ᱱᱚᱝᱠᱟ ᱦᱟᱹᱛᱤ ᱠᱚᱦᱚᱸ ᱠᱷᱩᱵ ᱠᱚᱢ ᱠᱚ ᱦᱤᱡᱩᱜ ᱜᱮᱭᱟ, ᱠᱷᱩᱵ ᱠᱚᱢ ᱢᱟᱱᱮ ᱪᱚ ᱨᱮ ᱢᱤᱜ ᱫᱷᱟᱣ ᱜᱟᱱ ᱞᱟᱹᱭ ᱞᱮ
ᱩᱸ-ᱩᱸ᱾ ᱟᱞᱮᱥᱮᱜ ᱫᱚ ᱚᱝᱠᱟ ᱟᱹᱛᱤ ᱫᱚ ᱢᱟᱱᱮ ᱳᱭ ᱡᱩᱫᱤ ᱠᱚ ᱞᱟᱜᱟ ᱯᱟᱨᱚᱢ ᱠᱟ ᱛᱚᱵᱮᱱᱟ᱾ ᱵᱟᱠᱷᱟᱱ ᱫᱚ ᱡᱮ ᱠᱚ ᱛᱮᱠᱚ ᱦᱤᱡᱩᱜᱼᱟ, ᱟᱠᱚ ᱛᱮᱦᱚᱸ ᱦᱤᱡᱩᱜ ᱨᱮᱦᱚᱸ ᱟᱹᱰᱤ ᱵᱟᱭᱪᱟᱱᱥ᱾
ᱦᱮᱸ ᱟᱪᱪᱷᱟ
ᱚᱱᱮ ᱚᱝᱠᱟ ᱟᱫᱚ ᱟᱞᱮ ᱱᱚᱸᱰᱮ ᱢᱤᱫᱴᱮᱱ ᱵᱤᱨ ᱛᱟᱦᱮᱸ ᱠᱟᱱᱟ, ᱱᱤᱛᱚᱜ ᱫᱚᱠᱚ ᱢᱟᱜ ᱥᱟᱯᱷᱟ ᱠᱟᱫᱟ ᱾ ᱚᱱᱟ ᱵᱤᱨ ᱫᱚ ᱠᱤᱱᱛᱩ ᱞᱟᱦᱟ ᱛᱮᱫᱚ ᱯᱟᱹᱦᱤᱞ ᱫᱚ ᱮᱸ ᱦᱟᱹᱛᱤ ᱠᱚ ᱦᱤᱡᱩᱜ ᱛᱟᱦᱮᱸ ᱚᱸᱰᱮ ᱫᱚᱠᱚ ᱵᱟᱥᱟᱜ ᱛᱟᱦᱮᱸᱫ ᱜᱮᱭᱟ ᱾ ᱢᱟᱱᱮ ᱚᱝᱠᱟ ᱛᱮ ᱦᱚᱲ ᱟᱹᱭᱩᱵ ᱵᱮᱲᱟ ᱫᱚ ᱟᱫᱚ ᱦᱚᱲ ᱵᱟᱠᱚ ᱯᱟᱨᱚᱢᱚᱜᱼᱟ ᱢᱟᱱᱮ ᱟᱫᱚ ᱡᱩᱫᱤ ᱠᱚ ᱧᱩᱛᱱᱟ ᱦᱚᱭᱛᱳ ᱚᱱᱛᱮ ᱨᱮᱠᱚ ᱵᱟᱥᱟᱭᱮᱱᱟ, ᱠᱤᱱᱛᱩ ᱚᱱᱟ ᱵᱤᱨ ᱫᱚ ᱟᱫᱚ ᱵᱟᱠᱚ ᱯᱟᱨᱚᱢᱚᱜᱼᱟ ᱾ ᱵᱟᱲᱟᱭᱟᱠᱚ ᱱᱚᱸᱰᱮ ᱫᱚ ᱚᱱᱠᱟ ᱟᱨᱠᱤ ᱾
ᱟᱪᱪᱷᱟ ᱟᱪᱪᱷᱟ
ᱦᱮᱸ, ᱟᱫᱚ ᱱᱮᱛᱟᱨ ᱫᱚ ᱚᱱᱟ ᱵᱚᱨᱛᱚᱢᱟᱱ ᱚᱱᱟ ᱠᱚᱨᱮ ᱫᱚᱠᱚ ᱟᱲᱟᱜ ᱪᱟᱵᱟ ᱠᱮᱫᱟ ᱱᱮᱛᱟᱨ ᱫᱚ ᱾
ᱟᱪᱪᱷᱟ
ᱦᱩᱸ᱾
ᱛᱟᱦᱚᱞᱮ ᱮ ᱮᱸ ᱞᱟᱹᱭ ᱵᱤᱱ
ᱦᱩ ᱟᱵᱤᱱ ᱞᱟᱹᱭ ᱵᱤᱱ ᱪᱮᱫ ᱵᱮᱱ ᱞᱟᱹᱭᱮᱫ ᱛᱟᱦᱮᱱᱟ?
ᱟᱪᱪᱷᱟ ᱟᱫᱚ ᱛᱟᱦᱞᱮ ᱱᱮᱛᱟᱨ ᱫᱤᱱ ᱫᱚ ᱟᱯᱮ ᱥᱮᱱ ᱫᱚ ᱫᱟᱜ ᱢᱟᱜ ᱟᱹᱣᱨᱤ ᱡᱟᱹᱲᱤᱭᱟᱭ᱾
ᱦᱮᱸ ᱫᱟᱜ ᱫᱟ ᱫᱟᱜ ᱫᱚ ᱡᱟᱹᱲᱤ ᱫᱚ ᱡᱟᱹᱲᱤᱭᱫᱟᱭ ᱟᱫᱚ ᱢᱟᱱᱮ
ᱢᱟᱱᱮ ᱚᱱᱠᱟ ᱦᱮᱸ ᱪᱟᱥ ᱠᱟᱹᱢᱤ ᱞᱮᱠᱟ ᱫᱚ ᱡᱮ ᱠᱟᱹᱢᱤ ᱜᱟᱱᱚᱜ ᱞᱮᱠᱟ ᱫᱚ ᱵᱟᱝᱟ ᱾ ᱛᱚ ᱱᱚᱝᱠᱟ ᱰᱮᱞᱤ ᱠᱟᱹᱢᱤ ᱫᱚ ᱪᱮᱫ ᱠᱚ ᱠᱟᱹᱢᱤ ᱧᱟᱢᱚᱜ ᱜᱮᱭᱟ ᱟᱯᱮ ᱥᱮᱱ?
ᱰᱮᱞᱤ ᱠᱟᱹᱢᱤ ᱫᱚ ᱚᱝᱠᱟ ᱞᱮᱵᱟᱨ ᱠᱟᱹᱢᱤ ᱠᱚ ᱢᱮᱱᱟᱜᱼᱟ, ᱟᱨ ᱡᱟᱦᱟᱸ ᱫᱚ ᱚᱝᱠᱟ ᱫᱚ ᱮᱭ ᱵᱟᱭᱨᱮ ᱠᱟᱹᱢᱤ ᱠᱚ ᱵᱟᱜᱟ ᱜᱮᱭᱟ ᱟᱨᱠᱤ, ᱚᱝᱠᱟ ᱠᱟᱹᱢᱤ ᱫᱚ ᱵᱟᱹᱱᱩᱜᱼᱟ ᱡᱮ ᱫᱤᱱ ᱦᱤᱞᱳᱜ ᱠᱟᱹᱢᱤ ᱧᱟᱢᱚᱜ ᱜᱮᱭᱟ, ᱟᱫᱚ ᱮᱴᱟᱜ ᱦᱚᱲᱟᱜ ᱠᱟᱹᱢᱤ ᱠᱚ ᱡᱮᱢᱚᱱ ᱱᱚᱜᱼᱚᱭ ᱦᱳᱲᱩ ᱨᱚᱦᱚᱭ ᱠᱚ᱾ ᱛᱟᱯᱚᱨ ᱮᱴᱟᱜ ᱡᱚᱠᱷᱚᱱ ᱟᱹᱞᱩ ᱠᱚᱠᱚ ᱪᱟᱥᱟ ᱩᱱ ᱡᱚᱠᱷᱚᱱ ᱟᱹᱞᱩ ᱨᱚᱦᱚᱭ ᱾ ᱦᱚᱜ-ᱚᱝᱠᱟ ᱠᱟᱹᱢᱤ ᱜᱮ ᱢᱮᱱᱟᱜᱼᱟ ᱦᱮᱸ ᱾
ᱛᱟᱦᱞᱮ ᱱᱚᱝᱠᱟ ᱛᱟᱦᱚᱞᱮ ᱜᱚᱜᱚ ᱦᱚᱲ ᱛᱟᱠᱚ ᱠᱚᱫᱚ ᱚᱲᱟᱜ ᱨᱮᱜᱮ ᱠᱚ ᱛᱟᱦᱮᱱ ᱜᱮᱭᱟ?
ᱵᱟ ᱵᱟ ᱚᱲᱟ ᱦᱚᱲ ᱚᱲᱟᱜ ᱨᱮᱫᱚ ᱵᱟᱝ ᱚᱲᱟᱜ ᱨᱮᱱᱟᱜ ᱠᱟᱹᱢᱤ ᱠᱚ ᱵᱟᱠᱷᱟᱡ ᱵᱟᱭᱨᱮ ᱱᱟᱢᱟᱞ ᱠᱟᱹᱢᱤ ᱦᱚᱸᱠᱚ ᱪᱟᱞᱟᱜ ᱜᱮᱭᱟ ᱾ ᱛᱟᱯᱚᱨ ᱟᱫᱚ ᱪᱟᱥ ᱜᱮᱭᱟ ᱠᱚ ᱛᱚ ᱮᱴᱟᱜ ᱟᱱᱟᱡ ᱠᱚ ᱛᱚᱠᱷᱚᱱ ᱫᱚ ᱜᱚᱜᱚ ᱦᱚᱲᱚ ᱦᱚᱸᱠᱚ ᱪᱟᱞᱟᱜ ᱜᱮᱭᱟ ᱦᱮᱸ ᱾ ᱠᱟᱹᱢᱤ ᱫᱚ ᱢᱮᱱᱟᱜ ᱜᱮᱭᱟ ᱟᱨᱠᱤ ᱾
ᱟᱪᱪᱷᱟ ᱾ ᱛᱟᱦᱚᱞᱮ ᱡᱮᱦᱮᱛᱩ ᱵᱤᱨ ᱠᱚᱯᱮ ᱥᱩᱨ ᱜᱮᱭᱟ ᱛᱚ ᱾ ᱟᱨ ᱥᱟᱠᱟᱢ ᱠᱚ ᱵᱟᱠᱚ ᱦᱮᱴᱮᱡ ᱜᱮᱭᱟ?
ᱦᱩᱸ, ᱥᱟᱠᱟᱢ ᱛᱚ ᱦᱮᱸᱜᱮ ᱥᱟᱠᱟᱢ ᱦᱮᱴᱮᱡ ᱠᱟᱛᱮ ᱯᱟᱛᱲᱟ ᱠᱚ ᱵᱮᱱᱟᱣᱟᱠᱚ ᱾ ᱟᱨ ᱥᱟᱦᱟᱱ ᱥᱟᱠᱟᱢ ᱠᱚᱫᱚ ᱵᱤᱨ ᱠᱷᱚᱱᱟᱜ ᱜᱮ ᱟᱞᱮ ᱫᱚ ᱟᱨᱠᱤ ᱾
ᱟᱪᱪᱷᱟ ᱟᱪᱪᱷᱟ ᱾
ᱦᱩᱸ ᱦᱩᱸ ᱟᱯᱮ ᱥᱮᱫ ᱫᱚ ᱛᱟᱦᱚᱞᱮ ᱪᱮᱫ ᱞᱮᱠᱟ ᱠᱟᱹᱢᱤ?
ᱦᱮᱸ, ᱟᱞᱮ ᱥᱮᱱ ᱰᱮᱞᱤ ᱠᱟᱹᱢᱤ ᱫᱚ ᱚᱱᱟ ᱥᱟᱠᱟᱢ ᱦᱮᱡ ᱜᱮ ᱢᱟᱱᱮ ᱾ ᱥᱮᱫᱟᱭ ᱜᱮ ᱟᱞᱮ ᱟᱛᱩ ᱨᱮᱱ ᱠᱤᱢᱵᱟ ᱟᱞᱮ ᱱᱚᱛᱮ ᱡᱟᱜᱮ ᱟᱹᱛᱩᱳ ᱠᱚ ᱢᱮᱱᱟᱜᱼᱟ ᱾ ᱛᱚ ᱥᱟᱠᱟᱢ ᱦᱮᱡ ᱠᱟᱛᱮᱜ ᱜᱮ ᱰᱮᱞᱤ ᱠᱷᱚᱨᱪᱟ ᱫᱚᱠᱚ ᱩᱰᱩᱠᱟ ᱚᱱᱟ ᱾
ᱮᱠᱫᱚᱢ ᱮᱠᱫᱚᱢ, ᱵᱷᱟᱹᱜᱮ ᱟᱹᱰᱤ ᱱᱟᱯᱟᱭ ᱾ ᱟᱪᱪᱷᱟ ᱾ ᱛᱟᱦᱚᱞᱮ ᱮ ᱵᱤᱨ ᱠᱷᱚᱱᱟᱜ ᱪᱮᱫ ᱪᱮᱫ ᱡᱚ ᱠᱚᱯᱮ ᱧᱟᱢ ᱜᱮᱭᱟ ᱚᱱᱠᱟ ᱱᱮᱛᱟᱨ? ᱱᱮᱛᱟᱨ ᱥᱤᱡᱤᱱ ᱨᱮᱱᱟᱜ ᱫᱚ ᱾
ᱥᱤᱡᱤᱱ ᱫᱚ ᱚᱱᱠᱟ ᱫᱚ ᱠᱩᱫ ᱠᱚᱜᱮ ᱧᱟᱢᱚᱜᱼᱟ ᱾ ᱤᱱᱟᱹᱜᱮ ᱛᱟᱨᱯᱚᱨᱮ ᱟᱨ ᱵᱟᱠᱷᱟᱱ ᱚᱱᱠᱟ ᱢᱟ ᱡᱚᱢ
ᱠᱩᱸᱫᱽᱨᱤ ᱠᱚ ᱟᱯ ᱥᱮᱫ ᱵᱟᱝ ᱡᱚᱜ ᱜᱮᱭᱟ ᱞᱟᱹᱭ ᱫᱟᱞᱤᱧ ᱵᱤᱨ ᱠᱩᱸᱫᱽᱨᱤ ᱾ ᱟᱪᱪᱷᱟ, ᱟᱨ ᱟᱲᱟᱜ ᱠᱚ?
ᱦᱮᱸ, ᱟᱲᱟᱜ ᱠᱤᱫᱩ ᱟᱲᱟᱜ ᱾
ᱟᱪᱪᱷᱟ ᱟᱪᱪᱷᱟ ᱾ ᱵᱷᱟᱹᱜᱤ ᱜᱮ ᱟᱨ ᱠᱟᱱᱛᱷᱟ ᱟᱲᱟᱜ ᱠᱚ ᱵᱟᱝ ᱧᱟᱢᱚᱜ ᱜᱮᱭᱟ?
ᱠᱷᱟᱱ ᱪᱮᱫ ᱟᱲᱟᱜ?
ᱠᱟᱱᱛᱷᱟ ᱟᱲᱟᱜ ᱟᱸᱡᱚᱢ ᱠᱟᱜ ᱵᱤᱱ ᱥᱮ ᱵᱟᱝ?
ᱵᱟᱝ ᱵᱟᱝ ᱚᱱᱟᱫᱚ ᱵᱟᱹᱞᱤᱧ ᱟᱸᱡᱚᱢ ᱠᱟᱜᱼᱟ
ᱦᱮ ᱵᱤᱨ ᱨᱮ ᱧᱟᱢᱚᱜ ᱜᱮᱭᱟ ᱚᱱᱟ ᱦᱚ ᱢᱟᱱᱮ ᱟᱹᱰᱤ ᱢᱚᱡ ᱥᱮᱵᱮᱞᱟ᱾
ᱦᱳᱭᱳᱜᱼᱟ ᱛᱟᱦᱞᱮ ᱟᱞᱮᱥᱮᱱ ᱦᱚ ᱧᱟᱢᱚᱜ ᱜᱮᱪᱚ ᱟᱫᱚ ᱧᱩᱛᱩᱢ ᱴᱟᱹᱜ ᱵᱟᱹᱞᱤᱧ ᱟᱸᱡᱚᱢ ᱠᱟᱜ-ᱟ
ᱛᱟᱨᱯᱚᱨ ᱢᱟᱴᱷᱟ ᱟᱲᱟᱹᱜ ᱥᱤᱧ ᱟᱲᱟᱹᱜ ᱠᱚ ᱢᱮᱱᱟᱜᱼᱟ
ᱦᱮᱸ ᱦᱮᱸ ᱚᱱᱟ ᱠᱚᱫᱚ ᱢᱮᱱᱟᱜᱼᱟ
ᱟᱪᱪᱷᱟ ᱟᱨ ᱤᱭᱟᱹ ᱪᱮᱫ ᱞᱤᱧ ᱦᱤᱲᱤᱧ ᱠᱮᱫᱟ ᱦᱟᱯᱮ ᱪᱮᱫ ᱞᱤᱧ ᱫᱤᱥᱟᱹ ᱠᱮᱫᱟ ᱦᱤᱲᱤᱧ ᱠᱮᱫᱟᱞᱤᱧ ᱡᱟᱭᱦᱳᱠ ᱵᱷᱩᱸᱰᱨᱩ ᱵᱤᱞᱤ ᱠᱚ,
ᱦᱚᱸ ᱚᱱᱟ ᱠᱚᱦᱚ ᱧᱟᱢᱚᱜ ᱜᱮᱭᱟ
ᱟᱪᱪᱷᱟ ᱟᱪᱪᱷᱟ ᱵᱷᱟᱜᱮ ᱜᱮ
ᱦᱩᱸ ᱟᱫᱚ ᱵᱤᱨ ᱫᱤᱥᱚᱢ ᱢᱟᱱᱮ ᱡᱷᱚᱛᱚ ᱞᱮᱠᱟᱱᱟᱜ ᱜᱮ ᱮ ᱯᱷᱚᱞ ᱧᱟᱢᱚᱜ ᱜᱮᱭᱟ ᱟᱫᱚ ᱦᱩᱭᱩᱜ ᱠᱟᱱᱟ ᱡᱚ ᱨᱮᱱᱟᱜ ᱥᱤᱡᱤᱱ ᱴᱟᱜ ᱫᱚ ᱟᱞᱟᱫᱟ ᱾ ᱟᱞᱟᱫᱟ ᱟᱞᱟᱫᱟ ᱦᱟ ᱢᱟᱱᱮ ᱱᱤᱛᱚᱜ ᱥᱚᱢᱚᱭ ᱦᱮᱸ ᱥᱤᱡᱮᱱ ᱚᱱᱩᱡᱟᱭᱤ ᱾
ᱥᱤᱛᱩᱝ ᱡᱚᱠᱷᱚᱱ ᱫᱚ ᱛᱤᱨᱤᱞ ᱛᱟᱨᱚᱵ ᱠᱚ ᱦᱮᱸ ᱥᱮ ᱵᱟᱝ? ᱦᱩᱸ ᱾ ᱟᱨ ᱛᱟᱦᱞᱮ ᱛᱮᱦᱮᱧ ᱫᱚ ᱪᱮᱫ ᱠᱚᱵᱤᱱ ᱠᱟᱹᱢᱤ ᱵᱟᱲᱟ ᱠᱮᱫᱟ?
ᱟᱨ ᱛᱮᱦᱮᱧ ᱫᱚ ᱚᱲᱟᱜ ᱨᱮᱜᱮ ᱛᱟᱸᱦᱮ ᱦᱚᱭ ᱠᱟᱱ ᱛᱟᱦᱮᱫ ᱠᱟᱨᱚᱱ ᱦᱚᱞᱟ ᱢᱟᱦᱫᱷᱮᱨ ᱨᱮ ᱨᱚᱦᱚᱭ ᱫᱚ ᱱᱟᱜ ᱞᱮ ᱦᱩᱭ ᱥᱟᱹᱛ ᱠᱟᱜᱼᱟ ᱟᱫᱚ ᱡᱟᱦᱟᱸᱴᱟᱜ ᱱᱟᱦᱟᱜ ᱱᱤᱛ ᱵᱟᱝ-ᱟ ᱪᱟᱵᱟ ᱫᱚ ᱵᱟᱝ ᱪᱟᱵᱟ ᱠᱟᱱᱟ ᱜᱷᱩᱴᱩ ᱨᱮᱱᱟᱜ ᱮᱠᱷᱚᱱᱳ ᱢᱮᱱᱟᱜ ᱜᱮᱭᱟ ᱦᱮᱸ
ᱵᱷᱟᱜᱮ ᱜᱩᱴᱩ ᱨᱮ ᱫᱚ ᱦᱟᱹᱜ ᱫᱟᱹᱜᱽ ᱫᱚ ᱥᱚᱢᱚᱭ ᱞᱟᱜᱟᱜ ᱜᱮᱭᱟ ᱛ ᱵᱷᱟᱜᱮ ᱧᱚᱜ ᱵᱟᱭ ᱫᱟᱹᱜᱽ ᱞᱮᱠᱷᱟᱱ᱾
ᱦᱮ ᱟᱫᱚ ᱵᱟᱝᱼᱟ ᱫᱟᱹᱜᱽ ᱫᱚ ᱫᱟᱹᱜᱽ ᱠᱟᱱᱟ ᱟᱫᱚ ᱦᱳᱭᱳᱜ ᱠᱟᱱᱟ ᱛᱚᱞᱟ ᱜᱤᱰᱤ ᱞᱮ ᱫᱤᱨᱤ ᱠᱮᱜᱼᱟ ᱟᱨᱠᱤ, ᱟᱫᱚ ᱱᱚᱝᱠᱟ ᱵᱟᱝ ᱵᱟᱲᱟᱭ ᱟᱠᱟᱱ ᱛᱟᱦᱮᱸᱫ ᱡᱮ, ᱦᱮ ᱱᱚᱝ ᱵᱟᱝ ᱵᱟᱰᱟᱭ ᱟᱠᱟᱱ ᱛᱟᱦᱮᱫ ᱡᱮ ᱱᱚᱝᱠᱟ ᱞᱟᱜᱟ ᱫᱟᱨ ᱫᱚᱥ ᱵᱟᱨᱚ ᱫᱤᱱᱮ ᱫᱟᱜᱽᱼᱟᱭ ᱛᱚ ᱟᱫᱚ
ᱦᱩᱢ
ᱵᱟᱝᱜᱮ ᱦᱩᱭ ᱠᱟᱱ ᱛᱟᱦᱮᱸᱜ ᱟᱵᱟᱨ ᱱᱤ ᱛᱚᱜ ᱢᱟ ᱜᱤᱰᱤᱜᱮ ᱵᱟᱝ ᱜᱟᱱᱚᱜᱼᱟ ᱫᱟᱹᱜ ᱨᱮᱢᱟ ᱛᱚ ᱚᱱᱟ ᱠᱷᱟᱹᱛᱤᱨ ᱜᱮ᱾
ᱟᱪᱪᱷᱟ ᱡᱟᱭᱦᱳᱠ ᱟᱫᱚ ᱵᱟᱯᱮ ᱟᱪᱷᱲᱟᱭᱟ ᱟᱪᱲᱟ ᱦᱚᱸᱛᱚ ᱜᱟᱱᱚᱜ ᱜᱮᱭᱟ
ᱟᱫᱚ ᱟᱪᱷᱲᱟ ᱦᱚ ᱜᱟᱱᱚᱜ ᱜᱮᱭᱟ ᱡᱮ ᱟᱫᱚ ᱡᱷᱚᱛᱚ ᱵᱟᱹᱫᱽ ᱨᱮᱫᱚ ᱵᱟᱝ ᱜᱟᱱᱚᱜᱼᱟ ᱟᱫᱚ ᱦᱟᱯᱮ ᱧᱮᱞ ᱦᱩᱭ ᱞᱮᱱ ᱜᱮ ᱟᱨ ᱵᱟᱨᱯᱮ ᱫᱤᱱ ᱛᱟᱝᱜᱤ ᱦᱳᱭᱳᱜᱼᱟ ᱡᱩᱫᱤ ᱦᱟᱜ ᱥᱤᱛᱩᱝ ᱵᱟᱹᱲᱤᱡ ᱜᱮ ᱫᱚᱞᱮ ᱛᱚᱠᱷᱚᱱ ᱚᱛ ᱠᱚ ᱨᱚᱦᱚᱲ ᱞᱮᱱᱠᱷᱟᱱ ᱫᱚ ᱜᱤᱰᱤ ᱜᱟᱱᱚᱜᱼᱟ
ᱦᱩ ᱟᱪᱪᱷᱟ ᱟᱯᱮ ᱥᱮᱫ ᱫᱚ ᱢᱟᱱᱮ ᱮᱭ ᱪᱮᱫ ᱠᱚ ᱞᱟᱹᱭᱟ ᱢᱟᱱᱮ ᱴᱮᱠᱴᱟᱨ ᱛᱮᱜᱮ ᱯᱮ ᱥᱤ ᱦᱚᱪᱚᱭᱫᱟ? ᱥᱮ ᱟᱨᱠᱤᱱ ᱠᱟᱰᱟ ᱱᱟᱦᱮᱞ?
ᱵᱟᱝᱼᱟ ᱱᱤᱛᱚᱜ ᱫᱚ ᱴᱮᱠᱴᱟᱨ ᱛᱮ ᱜᱮ ᱟᱨ ᱱᱟᱦᱮᱞ ᱫᱚ ᱡᱚᱠᱷᱚᱱ ᱚᱱᱟ ᱟᱲᱜᱚᱢ ᱠᱚ ᱥᱚᱢᱚᱭ ᱠᱤᱝᱵᱟ ᱢᱤᱢᱤᱫᱴᱟᱹᱝ ᱠᱚᱸᱰ ᱨᱮᱫᱚ ᱴᱟ ᱴᱟᱨ ᱵᱟᱭ ᱥᱤ ᱧᱟᱢ ᱜᱮᱭᱟ ᱚᱱᱟ ᱠᱚᱨᱮ ᱢᱟᱱᱮ ᱥᱤᱭᱟᱜ ᱟᱞᱮ ᱛᱚᱠᱷᱚᱱ
ᱱᱮᱛᱟᱨ ᱫᱚ ᱦᱟᱱᱮ ᱤᱭᱟᱹ ᱴᱮᱠᱴᱟᱨ ᱠᱚ ᱩᱱᱰᱳᱠ ᱠᱟᱱ ᱫᱚ ᱢᱟᱱᱮ ᱟᱹᱰᱤ ᱪᱮᱦᱨᱟ ᱟᱨᱮᱲᱟᱜ ᱠᱚᱦᱚ ᱵᱟᱝ ᱜᱟᱱᱚᱜ ᱠᱟᱱᱟ ᱴᱮᱠᱴᱟᱨ ᱛᱮᱜᱮ ᱟᱹᱰᱤ ᱪᱮᱦᱨᱟ ᱢᱟᱱᱮ ᱠᱷᱟᱭᱚᱫ ᱤᱫᱤᱭ ᱫᱟᱭ ᱟᱨᱠᱤ
ᱟᱪᱪᱷᱟ ᱟᱪᱪᱷᱟ ᱦᱮ ᱟᱫᱚ ᱦᱳᱭᱳᱜ ᱠᱟᱱᱟ ᱚᱠᱚᱭ ᱪᱮᱫ ᱞᱮᱠᱟᱱᱟᱜᱼ ᱮ ᱞᱟᱜᱟᱣᱮᱫᱼᱟ ᱱᱟᱸᱦᱟᱜ?
ᱦᱩᱸ ᱦᱩᱸ ᱦᱩᱸ ᱵᱟᱠᱷᱟᱱ ᱫᱚ ᱚᱱᱟ ᱠᱚᱫᱚ ᱵᱷᱟᱜᱮ ᱥᱩᱵᱤᱫᱟ ᱠᱟᱱᱟ ᱟᱫᱚ ᱡᱮᱢᱚᱱ ᱟᱲᱮ ᱞᱟᱜ ᱚᱱᱟ ᱠᱚᱫᱚ ᱵᱟᱝ ᱦᱳᱭᱳᱜ ᱠᱟᱱᱟ ᱵᱷᱤ ᱛᱟᱹᱨ ᱟᱹᱨᱠᱤ ᱦᱩ᱾ ᱛᱟᱦᱚᱞᱮ ᱠᱟᱹᱢᱤᱱ ᱟᱯᱮ ᱫᱚ ᱠᱟᱹᱢᱤᱱ ᱯᱮ ᱞᱟᱜᱟᱶᱮᱜ ᱠᱚᱣᱟ? ᱥᱮ ᱟᱯᱮ ᱚᱲᱟᱜ ᱦᱚᱲ ᱛᱮᱜᱮ ᱯᱮ ᱨᱚᱦᱚᱭᱮᱫᱟ?
ᱵᱟᱝᱼᱟ ᱟᱞᱮ ᱫᱚ ᱢᱟᱱᱮ ᱦᱚᱲᱞᱮ ᱞᱟᱜᱟᱣ ᱠᱚᱜᱮᱭᱟ ᱠᱟᱨᱚᱱ ᱫᱦᱷᱮᱨ ᱜᱮᱛᱟᱞᱮᱭᱟ ᱛᱚ ᱮᱠᱞᱟᱛᱮ ᱵᱟᱞᱮ ᱫᱟᱲᱮᱭᱟᱜ ᱠᱟᱱ ᱛᱟᱦᱤᱜ
ᱦᱳᱭ ᱵᱟᱠᱷᱟᱱ ᱫᱚ ᱮᱠᱞᱟ ᱛᱮ ᱛᱤᱱᱟᱹᱜ ᱮᱢ ᱠᱟᱹᱢᱤᱭᱟ ᱦᱮ ᱥᱮ ᱵᱟᱝ?
ᱦᱩᱸᱜ-ᱩᱸ᱾ ᱟᱫᱚ ᱵᱟᱝᱟ ᱠᱚᱢ ᱡᱟᱭᱜᱟ ᱠᱷᱟᱱ ᱫᱚ ᱛᱟᱦᱞᱮ ᱠᱚᱢ ᱦᱚᱲ ᱛᱮᱜᱮ ᱦᱳᱭᱳᱜᱼᱟ᱾ ᱟᱫᱚ ᱟᱞᱮ ᱫᱚ ᱰᱷᱮᱨ ᱜᱮᱭᱟ ᱛᱚ ᱟᱫᱚ ᱞᱟᱜᱟᱜ ᱜᱮᱭᱟ ᱠᱚ᱾
ᱟᱪᱪᱷᱟ ᱟᱪᱪᱷᱟ ᱵᱷᱟᱜᱤ ᱜᱮ᱾ ᱛᱟ ᱠᱟᱹᱢᱤᱱ ᱠᱚᱫᱚ ᱚᱠᱟ ᱞᱮᱠᱟ ᱢᱟᱱᱮ ᱱᱮᱛᱟᱨ ᱯᱚᱭᱥᱟᱠᱚ ᱦᱟᱛᱟᱣ ᱮᱫᱟ ᱥᱮ ᱦᱩᱲᱩ ᱜᱮ?
ᱟ ᱱᱮᱛᱟᱨ ᱫᱚ ᱯᱚᱭᱥᱟ ᱜᱮᱠᱚ ᱦᱟᱛᱟᱣᱮᱫᱼᱟ ᱦᱩᱲᱩ ᱫᱚ ᱠᱷᱩᱵᱽ ᱠᱚᱢ ᱠᱚ ᱦᱟᱛᱟᱣᱮᱫᱼᱟ᱾ ᱢᱟᱱᱮ ᱠᱷᱩᱵᱽ ᱠᱷᱚᱢ ᱞᱮᱠᱟᱜᱮ᱾ ᱦᱩᱸ᱾
ᱟᱪᱪᱷᱟ ᱟᱪᱪᱷᱟ ᱾ ᱦᱳᱲᱳ ᱫᱚ ᱪᱟᱵᱟ ᱟᱠᱟᱱᱟ ᱚᱱᱟ ᱫᱚ ᱾ ᱱᱮᱛᱟᱨ ᱫᱚ ᱯᱩᱭᱥᱟ ᱜᱮ ᱟᱫᱚ ᱾ ᱦᱩᱸ, ᱵᱷᱟᱜᱤ ᱜᱮ᱾ ᱛᱟᱦᱚᱞᱮ ᱟᱵᱤᱱ ᱦᱚᱸᱵᱤᱱ ᱠᱟᱹᱢᱤ ᱜᱮᱭᱟ?
ᱵᱟᱝ ᱠᱟᱹᱢᱤ ᱵᱚᱞᱛᱮ ᱫᱚ ᱚᱲᱟᱜ ᱨᱮᱱᱟᱜ ᱜᱮ ᱚᱱᱠᱟ᱾ ᱡᱮ ᱟᱹᱛᱩ ᱦᱚᱲᱟᱜ ᱥᱮ ᱵᱟᱭᱨᱮ ᱚᱱᱠᱟ ᱫᱚ ᱵᱟᱝ ᱦᱟᱜ᱾
ᱟᱪᱪᱷᱟ ᱟᱪᱪᱷᱟ ᱵᱷᱟᱜᱮ ᱜᱮ,
ᱛᱟᱦᱚᱞᱮ ᱟᱯᱮ ᱥᱮᱱ ᱫᱚ ᱱᱟᱱᱟᱜ ᱪᱟᱥ ᱢᱟ ᱮᱛᱚᱦᱚᱵᱚᱜᱼᱟ ᱛᱚ ᱱᱤᱛ ᱫᱚ ᱟᱹᱣᱨᱤ ᱮᱛᱚᱦᱚᱵᱚᱜᱼᱟ ᱮᱛᱚᱦᱚᱵᱚᱜᱼᱟ ᱛᱚ ᱟᱫᱚ ᱥᱤᱭᱩᱜ ᱠᱚᱫᱚ ᱪᱮᱫ ᱛᱮᱯᱮ ᱥᱤ ᱚᱪᱚᱭᱟ?
ᱟᱫᱚ ᱱᱚᱰᱮ ᱫᱚ ᱴᱮᱠᱴᱟᱨ ᱜᱮ ᱟᱨᱠᱤ᱾ ᱟᱫᱚ ᱡᱟᱦᱟᱸᱭ ᱡᱩᱫᱤ ᱡᱮ ᱡᱮᱢᱚᱱ ᱫᱟᱲᱮᱭᱟᱜᱼᱟ ᱡᱷᱚᱛᱚ ᱴᱨᱟᱠ ᱴᱨᱮᱠᱴᱟᱨ ᱛᱮᱫᱚ ᱵᱟ ᱠᱚ ᱥᱤ ᱚᱪᱚ ᱫᱟ ᱱᱟᱦᱮᱞ ᱛᱮᱜᱮ᱾ ᱚᱲᱟᱜ ᱚᱲᱟᱜ ᱱᱟᱦᱮᱞ ᱠᱚ ᱢᱮᱱᱟᱜ ᱛᱟᱯᱮ ᱠᱚ ᱢᱮᱱᱟᱜ ᱟᱠᱟᱫ ᱠᱚᱣᱟ ᱠᱚᱣᱟ᱾ ᱚᱱᱟ ᱛᱮᱜᱮ ᱦᱩᱭᱩᱜᱼᱟ᱾ ᱦᱩᱸ᱾
ᱟᱨ ᱱᱚᱝᱠᱟ ᱢᱩᱞᱭᱟᱹ ᱠᱚᱣᱟᱜ ᱫᱟᱢ ᱪᱮᱫ ᱠᱟᱱᱟ ᱟᱯᱮ ᱥᱮᱱ?
ᱢᱚᱱᱮ ᱛᱮᱭᱟᱜ ᱫᱟᱢ ᱫᱚ ᱦᱟᱸᱜ ᱮ ᱟᱨᱠᱤ ᱠᱟᱹᱴᱤᱡ ᱠᱚ ᱵᱟᱹᱲᱛᱤ ᱟᱠᱟᱫᱟ ᱾ ᱢᱟᱱᱮ ᱰᱮᱲᱥᱚ ᱴᱟᱠᱟ ᱠᱟᱛᱮᱜ ᱟᱨ ᱡᱚᱢ ᱧᱩ ᱫᱚ ᱢᱤᱫ ᱫᱷᱟᱣᱟᱜ ᱫᱚ ᱠᱚ ᱦᱩᱸ ᱟᱫᱚ ᱠᱟᱨᱚᱱ ᱱᱮᱛᱟᱨ ᱡᱤᱱᱤᱥ ᱯᱟᱛᱤ ᱫᱟᱢ ᱠᱚᱦᱚᱸ ᱵᱟᱹᱲᱛᱤᱜ ᱠᱟᱱᱟ ᱟᱨᱼᱼᱼ ᱢᱟᱱᱮ ᱱᱚᱣᱟ ᱦᱚᱛᱚ ᱵᱟᱹᱲᱛᱤ ᱦᱩᱭᱩᱜᱼᱟ, ᱵᱟᱠᱷᱟᱱ ᱫᱚ ᱵᱟᱠᱩ ᱧᱟᱢᱚᱜ ᱠᱟᱱᱟ ᱠᱟᱹᱢᱤ ᱦᱚᱲ ᱦᱚᱸ᱾
ᱟᱪᱪᱷᱟ ᱟᱪᱷᱟ᱾
ᱦᱩᱸ᱾ ᱟᱨ ᱠᱟᱹᱢᱤ ᱦᱚᱲ ᱦᱟᱱᱮ ᱚᱲᱟᱜ ᱦᱟᱹᱵᱤᱡ ᱯᱟᱸᱡᱟ ᱟᱸᱠᱷᱮᱢ ᱛᱚᱵᱮ ᱟᱱᱟ ᱦᱤᱡᱩᱜᱼᱟ ᱢᱟᱱᱮ ᱵᱚᱦᱩ ᱠᱷᱚᱥᱟ ᱢᱩᱫᱤ᱾
ᱦᱮᱸ ᱦᱮᱸ, ᱱᱮᱛᱟᱫ ᱫᱚ ᱢᱟᱱᱮ ᱠᱷᱩᱵ ᱠᱚᱢ ᱟᱸ ᱠᱟᱹᱢᱤ ᱦᱚᱸᱠᱚ ᱩᱰᱩᱜᱚᱜ ᱜᱮᱭᱟ᱾
ᱦᱩᱸ ᱦᱩᱸ, ᱛᱟᱯᱚ ᱱᱮᱛᱟ ᱫᱚ ᱡᱚᱢ ᱮᱱᱟᱜ ᱚᱵᱷᱟᱵ ᱛᱚ ᱵᱟᱹᱱᱩᱜ ᱟᱛᱚ ᱡᱮᱢᱚᱱ ᱥᱚᱨᱠᱟᱨ ᱨᱮᱥᱚᱱᱮ ᱮᱢᱚᱜ ᱠᱟᱱᱟᱭ ᱪᱟᱣᱞᱮ ᱧᱟᱢᱚᱜ ᱠᱟᱱᱟ ᱞᱟᱦᱟ ᱛᱮᱫᱚ ᱚᱱᱠᱟ ᱫᱚ ᱵᱟᱝ ᱛᱟᱦᱮᱸᱜ ᱮᱱᱟ ᱛᱚ ᱚᱱᱟ ᱡᱚᱢ ᱨᱮᱱᱟᱜ ᱚᱵᱷᱟᱵ ᱛᱟᱦᱮᱸᱜ ᱠᱟᱱᱟ ᱛᱟᱦᱚᱞᱮ ᱩᱱᱫᱚ ᱠᱟᱹᱢᱤ ᱦᱚᱲ ᱦᱚᱸ ᱰᱷᱮᱨ ᱦᱚᱲ ᱜᱮᱠᱚ ᱛᱟᱦᱮᱸᱜ ᱠᱟᱱᱟ᱾
ᱦᱮᱸᱜ ᱦᱮᱸ᱾
ᱦᱩᱸ ᱾ ᱟᱫᱚ ᱟᱯᱮ ᱥᱮᱫ ᱫᱚ ᱚᱠᱟ ᱞᱮᱠᱟ ᱯᱮ ᱮᱢᱟ ᱠᱩ ᱜᱮᱭᱟ?
ᱟᱞᱮᱥᱮᱱ ᱫᱚ ᱱᱮᱛᱟᱨ ᱫᱚ ᱜᱚᱜᱚ ᱦᱚᱲ ᱛᱟᱠᱚ ᱫᱚ ᱡᱟᱦᱟᱸᱟᱭ ᱱᱟᱜ, ᱩᱱᱠᱩ ᱫᱚ ᱟᱲᱟᱭ ᱥᱚ ᱴᱟᱠᱟ ᱠᱟᱛ ᱛᱮ ᱟᱨ ᱱᱟᱦᱟᱜ ᱵᱟᱵᱟ ᱦᱚᱲ ᱛᱟᱠᱚ ᱡᱟᱦᱟᱸᱭ ᱩᱱᱠᱩ ᱫᱚ ᱛᱤᱱᱥᱚ ᱴᱟᱠᱟ ᱠᱟᱛᱮᱜ᱾
ᱟᱪᱪᱷᱟ ᱟᱪᱪᱷᱟ ᱛᱟᱦᱞᱮ ᱟᱯᱮ ᱥᱮᱫ ᱫᱚ ᱰᱷᱮᱨ ᱜᱮᱭᱟ ᱛᱟᱦᱞᱮ᱾
ᱦᱮᱸ ᱫᱟᱠᱟᱵ ᱟᱠᱟᱱᱟ ᱟᱨᱠᱤ, ᱫᱟᱠᱟᱵ᱾ ᱚ ᱚᱲᱟᱜ ᱠᱚᱨᱮ ᱫᱚ ᱪᱤᱞᱤ ᱠᱚ ᱯᱮ ᱫᱚᱦᱚ ᱣᱟᱠᱟᱜ ᱠᱚᱣᱟ ᱚᱸᱠᱟ ᱢᱮᱨᱚᱢ ᱰᱟᱹᱝᱨᱤ ᱥᱤᱢ ᱠᱚ ᱥᱩᱠᱨᱤ ᱠᱚ?
ᱠᱚᱣᱟ ᱥᱤᱢ ᱢᱮᱱᱟᱜ ᱠᱚᱣᱟ, ᱟᱨ ᱮᱭ ᱪᱤᱞᱤ ᱠᱚᱞᱮ ᱰᱟᱝᱨᱟ ᱵᱟᱨᱭᱟ ᱢᱮᱱᱟᱜ ᱠᱟᱜ ᱠᱤᱱᱟ, ᱜᱟᱹᱭ ᱢᱮᱫᱴᱮᱡ ᱢᱮᱱᱟᱭᱟ ᱢᱤᱦᱩ
ᱟᱪᱪᱷᱟ᱾
ᱩᱸ ᱟᱫᱚ ᱡᱤᱱᱤᱥ ᱯᱟᱛᱤ ᱛᱚ ᱫᱚᱦᱚ ᱫᱚᱨᱠᱟᱨ ᱜᱮ, ᱩᱸ᱾
ᱟᱫᱚ ᱩᱝᱠᱩ ᱫᱚ ᱟᱻᱢ᱾ ᱱᱚᱝᱠᱟ ᱜᱟᱸᱥ ᱠᱚᱜᱮ ᱯᱮ ᱟᱹᱜᱩᱣ ᱠᱩᱣᱟ ᱥᱮ ᱱᱚᱝᱠᱟ ᱟᱸᱜ ᱟᱹᱛᱤᱧ ᱦᱚᱸᱯᱮ ᱤᱫᱤ ᱠᱚᱜᱮᱭᱟ?
ᱟᱛᱤᱧ ᱜᱮ ᱤᱫᱤ ᱠᱚ ᱦᱳᱭᱳᱼᱟ᱾
ᱟᱪᱪᱷᱟ᱾
ᱟ ᱵᱟᱠᱷᱟᱱ ᱪᱟᱹᱱᱰᱭᱟᱹᱣ, ᱫᱚ ᱢᱮᱨᱚᱢ ᱫᱚ ᱟᱹᱛᱤᱧ ᱫᱚ ᱤᱫᱤ ᱞᱟᱜᱟᱜ ᱜᱮᱭᱟ ᱩᱱᱠᱩ ᱫᱚ᱾ ᱚᱠᱟᱨᱮᱢ ᱪᱟᱹᱰᱭᱟ ᱠᱟᱭᱟ ᱟᱫᱚ ᱵᱤᱨ ᱢᱮᱱᱟᱜᱼᱟ ᱚᱱᱟᱛᱮ ᱪᱟᱯ ᱫᱚ ᱵᱟᱹᱱᱩᱜᱼᱟ ᱵᱤᱨ ᱟᱲᱟᱝ ᱦᱮᱸ ᱟᱨ ᱫᱟᱹᱲ ᱫᱚ ᱵᱟᱝᱠᱚ ᱫᱟᱹᱲ ᱜᱮᱭᱟ ᱛᱟᱦᱞᱮ ᱚᱱᱟᱛᱮ ᱡᱮ ᱫᱚᱢᱮ ᱥᱚᱵ ᱥᱚᱢᱚᱭ ᱩᱱᱤ ᱯᱟᱸᱡᱟᱭ ᱦᱩᱭᱩᱜᱼᱟ ᱚᱱᱠᱟ ᱦᱚᱸ ᱵᱟᱝ ᱟᱲᱟᱝ ᱠᱮᱫᱮᱟᱢ ᱟᱠᱚ ᱴᱷᱤᱠ ᱴᱟᱭᱤᱢ ᱨᱮᱜᱮ ᱠᱚ ᱦᱤᱡᱩᱜᱼᱟ
ᱟᱪᱪᱷᱟ ᱟᱪᱪᱷᱟ ᱛᱟᱦᱞᱮ ᱟᱵᱤᱱ ᱥᱟᱞᱟᱜ ᱦᱮᱸ
ᱪᱮᱫ ᱵᱤᱱ ᱞᱟᱹᱭ ᱫᱟ?
ᱟᱹᱵᱤᱱ ᱥᱟᱞᱟᱜ ᱜᱟᱞᱚᱪ ᱠᱟᱛᱮ ᱟᱹᱰᱤ ᱵᱮᱥ ᱞᱤᱧ ᱵᱩᱡᱷᱟᱹᱣ ᱠᱮᱫᱟ ᱟᱨ ᱠᱟᱨᱮᱭᱟ ᱡᱟᱦᱟᱸ ᱴᱟᱭᱤᱢᱮ ᱮᱢᱟᱜ ᱞᱤᱧ ᱛᱟᱦᱮᱸᱫ ᱮᱢᱟᱝ ᱞᱤᱝ ᱛᱟᱦᱮᱸᱫ ᱚᱱᱟ ᱫᱚ ᱪᱟᱵᱟ ᱦᱮᱡ ᱮᱱᱟ ᱢᱟ ᱡᱚᱦᱟᱨ ᱜᱮ
ᱦᱮᱸ ᱡᱚᱦᱟᱨ ᱜᱮ